ᱦᱮᱞᱳ
ᱦᱮᱸ ᱡᱚᱦᱟᱨ ᱜᱮ ᱦᱮᱸ ᱦᱮᱸ ᱡᱚᱦᱟᱨ ᱜᱮ ᱾ ᱦᱳᱭ ᱱᱟᱯᱟᱭ ᱜᱮ ᱱᱟᱯᱟᱭ ᱜᱮ ᱟᱹᱵᱤᱱ
ᱟᱹᱞᱤᱧ ᱦᱚ ᱞᱤᱧ ᱱᱟᱯᱟᱭ ᱜᱮᱭᱟ ᱟᱨ ᱚᱲᱟᱜ ᱨᱮ ᱥᱟᱱᱟᱢ ᱦᱚᱲ ᱠᱚ ᱱᱟᱯᱟᱭ ᱜᱮᱭᱟ ᱾
ᱦᱳᱭ ᱦᱳᱭ ᱵᱮᱥ ᱜᱮ ᱠᱟᱹᱢᱤ ᱠᱚ ᱦᱩᱭᱩᱜ ᱠᱟᱱᱟ ᱦᱳᱲᱳ ᱠᱚ ᱨᱚᱦᱚᱭ ᱾
ᱚ ᱛᱟᱦᱚᱞᱮ ᱨᱚᱦᱚᱭ ᱠᱚᱫᱚ ᱛᱤᱱᱟᱹᱜ ᱫᱷᱟᱹᱨᱤᱡ ᱦᱩᱭᱱᱟ?
ᱳᱭ ᱪᱟᱞᱟᱜ ᱠᱟᱱᱟ ᱟᱨᱠᱤ ᱟᱲᱮ ᱠᱚ ᱞᱟᱜ ᱦᱩᱭ ᱱᱟ ᱾ ᱨᱚᱦᱚᱭ ᱢᱤᱫᱴᱟᱝ ᱟᱨ ᱯᱟᱸᱪᱴᱤ ᱜᱟᱱ ᱠᱷᱮᱛ ᱵᱟᱹᱠᱤ ᱢᱮᱱᱟᱜᱼᱟ᱾
ᱚ, ᱛᱟᱦᱚᱞᱮ ᱱᱚᱣᱟ ᱫᱚ,
ᱛᱟᱦᱚᱞᱮ ᱟᱹᱵᱤᱱ ᱫᱚᱵᱤᱱ ᱠᱟᱹᱢᱤ ᱜᱩᱲᱭᱟᱹᱣ ᱠᱮᱫ
ᱡᱮ ᱯᱮ ᱠᱚᱨᱟᱣᱼᱟ ᱥᱮ ᱠᱟᱹᱢᱤ ᱦᱚᱸ, ᱦᱮᱸ ᱟᱢᱟᱜ ᱟᱞᱮ ᱫᱚ ᱦᱩᱭᱩᱜ ᱠᱟᱱ ᱛᱟᱞᱮᱭᱟ ᱠᱟᱹᱢᱤ᱾
ᱦᱳᱭ ᱟ ᱟᱞᱮ ᱫᱚ ᱚᱲᱟᱜ ᱦᱚᱲ ᱜᱮᱞᱮ ᱠᱟᱹᱴᱤᱡ ᱥᱟᱸᱜᱮ ᱧᱚᱜ ᱜᱮᱭᱟᱞᱮ ᱛᱚ᱾
ᱦᱩᱸ,
ᱥᱟᱸᱜᱮ ᱧᱚᱜ ᱜᱮᱭᱟᱞᱮ ᱚᱲᱟᱜ ᱦᱚᱲ ᱚᱱᱟᱛᱮ ᱠᱟᱹᱢᱤ ᱫᱚᱞᱮ ᱯᱟᱨᱚᱢᱟ᱾
ᱚ, ᱟᱨ ᱟᱞᱮᱫᱚ ᱦᱚᱜᱼᱚᱭ ᱥᱚᱵᱮ ᱜᱷᱩᱴᱩ ᱦᱩᱲᱩ ᱨᱚᱦᱚᱭ ᱪᱟᱞᱟᱜ ᱠᱟᱱᱟ ᱠᱟᱹᱢᱤᱱ ᱫᱤᱭᱮ ᱜᱮ᱾ ᱟ ᱱᱤᱝᱠᱟᱹᱱ ᱦᱚᱲ ᱦᱚᱸ ᱪᱟᱞᱟᱜ ᱫᱚ ᱦᱩᱭᱩᱜ ᱠᱟᱱᱟ ᱠᱟᱹᱢᱤᱱ ᱥᱟᱸᱶᱛᱮ᱾
ᱦᱩᱸ,
ᱟᱨ ᱛᱟᱦᱚᱞᱮ ᱱᱚᱣᱟ ᱤᱭᱟᱹ ᱪᱮᱫ ᱠᱚ ᱞᱟᱹᱭᱟ ᱠᱷᱟ ᱠᱷᱮᱛ ᱠᱚᱫᱚ ᱪᱮᱫ ᱯᱮ ᱞᱚᱥᱚᱫ ᱠᱮᱫᱟ? ᱱᱚᱣᱟ ᱴᱟᱠᱴᱟᱨ ᱥᱮ, ᱦᱮᱱ ᱴᱟᱠᱴᱟᱨ ᱥᱮ ᱴᱤᱞᱟᱨ ᱯᱟᱣᱟᱨ ᱴᱤᱞᱟᱨ? ᱥᱮ ᱛᱳᱢᱟᱨ ᱰᱟᱝᱨᱤ ᱱᱟᱦᱮᱞ ᱛᱮ?
ᱟ ᱰᱟᱹᱝᱨᱤ ᱠᱚ ᱢᱮᱱᱟᱜ ᱠᱚᱣᱟ ᱛᱚ ᱫᱟᱫᱟ ᱛᱟᱠᱚ ᱠᱚ ᱥᱤ ᱫᱟᱲᱮᱭᱟᱜᱼᱟ᱾ ᱚᱱᱟᱠᱚᱜᱮ ᱛᱚᱞᱮ ᱥᱤ ᱵᱟᱲᱟᱭᱟ᱾
ᱚ,
ᱢᱟᱱᱮ ᱩᱨᱤᱡ ᱢᱮᱱᱟᱜ ᱠᱤᱱᱟᱹ ᱯᱩᱱᱭᱟ ᱜᱟᱱ ᱢᱮᱱᱟᱜ ᱠᱚᱣᱟ ᱵᱟᱨᱭᱟ ᱥᱤ ᱚᱲᱟᱜ ᱦᱚᱲ ᱜᱮᱠᱚ ᱥᱤᱭᱟ ᱟᱨᱠᱤ᱾
ᱚ ᱚᱢ ᱦᱮᱸ,
ᱯᱟᱨᱴᱤᱞᱟᱹᱣ ᱠᱚᱦᱚᱸ ᱡᱟ ᱯᱚᱭᱥᱟ ᱠᱚ ᱦᱟᱛᱟᱣᱟ ᱚᱱᱟ ᱠᱚᱫᱚ, ᱯᱟᱴᱤᱞᱟᱨ ᱰᱟᱠᱴᱟᱨ ᱠᱚᱫᱚ ᱚᱱᱟ ᱠᱚᱫᱚ ᱟᱹᱰᱤ ᱡᱟᱹᱥᱛᱤ ᱜᱮ ᱯᱚᱭᱥᱟ ᱠᱚ ᱦᱟ
ᱟᱨ ᱛᱟᱦᱟᱞᱮ,
ᱱᱤᱡᱮ ᱦᱚᱸ ᱡᱩᱫᱤ ᱵᱟᱢ ᱛᱟᱦᱮᱱᱟ, ᱱᱤᱡᱮ ᱦᱚᱸ ᱡᱩᱫᱤ ᱵᱟᱢ ᱛᱟᱦᱮᱱᱟ ᱠᱟᱹᱴᱤᱡ ᱢᱤᱱᱤᱴ ᱠᱚᱠᱚ ᱵᱟᱹᱲᱛᱤᱭᱟᱜᱼᱟ ᱡᱩᱫᱤ ᱵᱟᱢ ᱧᱮᱞᱟ᱾ ᱢᱳᱵᱟᱭᱤᱞ ᱨᱮ ᱴᱟᱹᱭᱤᱢ
ᱚ, ᱚ, ᱵᱟ ᱟᱫᱚ ᱚᱱᱟ ᱠᱚ ᱥᱮ ᱵᱟᱞᱮ ᱱᱚᱰᱮ ᱫᱚ ᱩᱱᱟᱹᱜ ᱫᱚ ᱵᱟᱝ ᱟᱡᱚᱢ ᱦᱩᱭ ᱫᱩ ᱱᱟᱢᱵᱟᱨᱤ ᱦᱩᱭᱟ᱾ ᱠᱚ ᱢᱮᱱᱛᱮ ᱠᱟᱨᱚᱱ ᱦᱩᱭᱩᱜ ᱠᱟᱱᱟ ᱛᱚ ᱦᱚᱭᱛᱚ ᱱᱤᱝᱠᱟᱹᱱ ᱦᱚᱲ ᱡᱩᱫᱤ ᱵᱟᱢ ᱛᱟᱦᱮᱸ ᱞᱤᱱᱟ ᱟᱨ ᱦᱚᱸ ᱛᱚ, ᱟᱢᱟᱜ ᱟᱥᱮ ᱯᱟᱥᱮ ᱨᱮ ᱟᱨᱦᱚ ᱮᱴᱟᱜ ᱦᱚᱲᱟᱜ ᱦᱚᱛᱚ ᱪᱟᱥᱚᱜ ᱠᱟᱱᱟ᱾ ᱛᱟᱦᱞᱮ ᱩᱱᱠᱩ ᱠᱚ ᱛᱟᱦᱮᱱ ᱜᱮᱭᱟ ᱩᱱᱠᱩ ᱨᱮᱦᱚᱸ ᱠᱚ ᱧᱮᱞᱟ ᱡᱷᱚᱛᱚ ᱦᱚᱲ ᱜᱮ ᱢᱟᱱᱮ ᱛᱟᱦᱮᱱᱟᱠᱚ᱾ ᱩᱱᱤᱭᱟᱜ ᱵᱤᱫᱟᱹᱞ ᱨᱮ ᱦᱚᱭᱛᱚ ᱟᱡ ᱵᱟᱭ ᱛᱟᱦᱮᱸ ᱞᱮᱱᱟ ᱤᱧᱤᱧ ᱛᱟᱦᱮᱸᱞᱮᱱᱟ ᱤᱧᱤᱧ ᱧᱮᱞᱟ ᱤᱧᱟᱹᱜ ᱩᱱ
ᱦᱳᱭ,
ᱦᱮᱸ,
ᱦᱳᱭ ᱦᱳᱭ ᱦᱳᱭ ᱟᱫᱚ ᱛᱟᱨ ᱢᱚᱫᱽᱫᱷᱮ ᱨᱮᱜᱮ ᱟᱫᱚ ᱦᱚᱲ ᱫᱚ ᱩᱱᱟᱹᱜ ᱵᱟᱝ ᱠᱮᱭᱟᱨᱟᱛᱟᱢᱟᱭ ᱥᱮ? ᱦᱚᱲ ᱫᱚ ᱟᱫᱚ ᱵᱟᱝ ᱠᱮᱭᱟᱨᱟᱛᱟᱢᱟᱭ ᱟᱭᱟᱜ ᱟᱭᱟᱜ ᱟᱭᱟᱜ ᱦᱩᱭᱱᱟ ᱟᱫᱚ ᱫᱟᱹᱲ ᱠᱮᱫᱟᱭ ᱡᱮ ᱟᱢᱟᱜ ᱮ ᱥᱤᱭᱫᱟ᱾ ᱡᱤᱧ ᱧᱮᱞᱟ ᱴᱟᱭᱤᱢ ᱚᱱᱟ ᱫᱚ ᱚᱝᱠᱟ ᱛᱚ ᱦᱚᱲᱟᱜ ᱢᱚᱱᱳᱵᱷᱟᱵ ᱵᱟᱹᱱᱩᱜ ᱛᱟᱠᱚᱣᱟ ᱥᱮ?
ᱡᱮ ᱩᱱᱤᱭᱟᱜ ᱴᱟᱭᱤᱢᱤᱧ ᱧᱮᱞᱟ ᱩᱱᱤᱭᱟᱜ ᱠᱷᱮᱛ ᱨᱮᱱᱟᱜ ᱮ ᱥᱤ ᱦᱚᱪᱚᱭᱮᱫᱟ᱾
ᱦᱩᱸ ᱟᱫᱚ ᱟᱯᱮ ᱥᱮᱜ ᱚᱱᱛᱮ ᱪᱮᱜᱠᱟ? ᱫᱚ ᱟᱞᱮ ᱥᱮᱜ ᱫᱚ ᱢᱳᱴᱟᱢᱩᱴᱤ ᱱᱚᱰᱮ ᱤᱧ ᱵᱟᱹᱧ ᱛᱟᱦᱮᱸ ᱞᱮᱱ ᱨᱮᱦᱚᱸ ᱡᱟᱸᱦᱟᱸᱭ ᱠᱚ ᱛᱟᱦᱮᱱᱟ ᱩᱱᱠᱩ ᱠᱚ ᱧᱮᱞ ᱜᱮᱭᱟ᱾ ᱵᱟᱝ ᱧᱮᱞ ᱫᱚ ᱵᱟᱝ ᱟᱨᱚ ᱡᱚᱠᱷᱚᱱ ᱩᱱ
ᱦᱳᱭ᱾
ᱠᱩ ᱦᱚᱲ ᱦᱚᱸ ᱡᱚᱠᱷᱚᱱ ᱵᱟᱠᱚ ᱛᱟᱦᱮᱱᱟ ᱤᱧ ᱦᱚᱸ ᱡᱩᱫᱤᱧ ᱛᱟᱦᱮᱱᱟ ᱤᱧ ᱦᱚᱧ ᱧᱮᱞ ᱜᱮᱭᱟ᱾ ᱟᱫᱚ ᱟᱞᱮ ᱢᱟ ᱱᱚᱰᱮ ᱫᱚ ᱡᱚᱛᱚ ᱦᱚᱲ ᱫᱮᱠ ᱡᱷᱚᱛᱚ ᱢᱮᱥᱟᱢᱮᱥᱤ ᱢᱮᱱᱟᱜ ᱞᱤᱭᱟ, ᱛᱟᱦᱟᱞᱮ ᱥᱮᱨᱚᱠᱚᱢ ᱫᱚ ᱵᱟᱝ ᱟᱸᱡᱚᱢ ᱟᱠᱟᱱᱟ᱾ ᱟᱨ ᱡᱟᱦᱟᱸᱭ ᱡᱩᱫᱤ ᱢᱤᱫ ᱦᱚᱲᱮ ᱚᱱᱟ ᱫᱚ ᱴᱷᱤᱠ ᱠᱷᱚᱵᱚᱨ ᱟᱸᱡᱚᱢᱚᱜ ᱜᱮᱭᱟ ᱡᱮ ᱱᱩᱭ ᱦᱚᱲᱮ ᱱᱚᱝᱠᱟ ᱞᱮᱫᱟ᱾
ᱦᱩᱸ ᱦᱩᱸ ᱦᱩᱸ᱾ ᱵᱟ ᱟᱫᱚ ᱢᱟᱱᱮ ᱵᱟ ᱵᱟᱨ ᱥᱮᱜ ᱨᱮ᱾ ᱦᱮᱸ ᱵᱟᱹᱭᱦᱟᱹᱲ ᱢᱮᱱᱟᱜ ᱛᱟᱞᱮᱭᱟ ᱵᱟᱨ ᱥᱮᱜ ᱨᱮ ᱵᱟᱹᱭᱦᱟᱹᱲ ᱢᱮᱱᱟᱜ ᱛᱟᱞᱮᱭᱟ ᱢᱤᱫ ᱫᱷᱟ ᱢᱤᱫ ᱫᱷᱟᱨᱮ ᱫᱚ ᱢᱟᱱᱮ ᱪᱮᱛᱟᱱ ᱫᱷᱟᱨᱮ᱾ ᱢᱤᱫ ᱫᱷᱟᱨᱮ ᱫᱚ ᱪᱮᱛᱟᱱ ᱫᱷᱟᱨᱮ ᱢᱤᱫ ᱫᱷᱟᱨᱮ ᱫᱚ ᱞᱟᱛᱟᱨ ᱫᱷᱟᱨᱮ ᱞᱟᱛᱟᱨ ᱫᱷᱟᱨᱮ ᱨᱮᱱ ᱦᱚᱲ ᱠᱟᱹᱴᱤᱡ ᱢᱟᱱᱮ ᱵᱟ ᱠᱚ, ᱵᱟᱠᱚ ᱵᱮᱥᱟ ᱟᱨᱠᱤ ᱪᱮᱛᱟᱱ ᱫᱷᱟᱨᱮ ᱨᱮᱱ ᱦᱚᱲ ᱫᱚᱠᱚ ᱵᱮᱥᱜᱤᱭᱟ᱾
ᱛᱷᱟᱞᱮ ᱩᱱᱠᱩ ᱥᱟᱶ ᱥᱟᱹᱜᱟᱭ ᱫᱚ ᱥᱮᱨᱚᱠᱚᱢ ᱚ ᱥᱮᱨᱚᱠᱚᱢ ᱫᱚ ᱛᱟᱦᱞᱮ ᱵᱷᱟᱜᱤ ᱫᱚ ᱵᱟᱹᱱᱩᱜᱼᱟ ᱥᱟᱹᱜᱟᱭ ᱾
ᱤ ᱢᱟᱱᱮ ᱩᱱᱟᱹᱜ ᱫᱚ, ᱢᱚᱱᱮ ᱜᱮ ᱠᱟᱹᱴᱤᱡ ᱤᱭᱟᱹ ᱛᱟᱠᱚᱣᱟ ᱟᱨ ᱠᱤ ᱟᱢᱟᱜ ᱟᱢᱟᱜ ᱡᱟᱹᱥᱛᱤ ᱦᱩᱭ ᱞᱮᱠᱷᱟᱱ ᱟᱠᱚ ᱠᱟᱹᱴᱤᱡ ᱦᱤᱝᱥᱟᱹ ᱠᱚ ᱵᱩᱡᱟ ᱟᱨᱠᱤ᱾
ᱟᱞᱮ ᱱᱚᱰᱮ ᱫᱚ ᱮᱢᱱᱤ ᱫᱚ ᱦᱚᱭᱛᱚ ᱵᱷᱤᱛᱨᱤ ᱨᱮ ᱡᱮᱨᱚᱠᱚᱢ ᱜᱮ ᱦᱳᱠ ᱨᱟᱹᱜᱤᱭᱟᱢ ᱨᱮᱦᱚᱭ ᱥᱮ ᱡᱟᱸᱦᱟᱸᱱᱟᱜ ᱵᱟᱭ ᱛᱷᱩᱛᱤᱭᱟᱢ ᱨᱮᱦᱚᱸ
ᱦᱩᱸ
ᱦᱮᱞᱳ, ᱟᱸᱡᱚᱢᱮᱫᱟ ᱵᱤᱱ, ᱚ ᱞᱟᱹᱭᱫᱤᱧ ᱥᱮᱨᱚᱠᱚᱢ ᱵᱟᱭ ᱠᱩᱥᱤᱭᱟᱢ ᱨᱮᱦᱚᱸ ᱱᱚᱣᱟ ᱠᱚ ᱠᱷᱮᱛᱨᱚ ᱨᱮᱫᱚ ᱢᱳᱴᱟᱢᱩᱴᱤ ᱩᱱᱟᱹᱜ ᱵᱟᱠᱚ ᱦᱤᱥᱠᱟᱹᱜ ᱵᱟᱠᱚ ᱩᱫᱩᱜᱟ᱾ ᱩᱫᱩ ᱜᱟᱠᱚ ᱟᱫᱚ ᱚᱱᱮ ᱚᱱᱠᱟ ᱡᱮᱦᱮᱛᱩ ᱟᱭᱟᱜ ᱠᱷᱮᱛ ᱤ ᱤᱧ ᱡᱩᱫᱤ ᱡᱟᱦᱟᱱᱟᱜᱼᱮ ᱠᱚᱨᱟᱣ ᱠᱮᱫ ᱛᱤᱧᱟ ᱛᱟᱦᱞᱮ ᱤᱧ ᱦᱚᱛᱚ ᱟᱡᱦᱚᱛᱚ ᱢᱮᱱᱟᱭ ᱜᱤᱭᱟ ᱤᱧ ᱦᱚᱛᱚ ᱫᱟᱣᱧ ᱧᱟᱢ ᱜᱮᱭᱟ ᱟᱡ ᱯᱷᱩᱛᱤ ᱞᱟᱜᱤᱜ, ᱛᱟᱦᱞᱮ ᱥᱮᱭ ᱦᱤᱥᱟᱹᱵ ᱚᱱᱠᱟ ᱫᱚ ᱵᱟᱝ ᱜᱮᱠᱚ ᱠᱚᱨᱟᱣ ᱠᱟᱫᱟ ᱛᱚ ᱟᱨ ᱱᱤᱝᱠᱟᱹ ᱜᱮ ᱥᱟᱹᱜᱟᱹᱭ ᱛᱟᱦᱮᱸ ᱞᱮᱱᱠᱷᱟᱱ ᱜᱚᱴᱟ ᱜᱮ ᱚᱱᱟᱛᱚ ᱟᱰᱤ ᱱᱟᱯᱟᱭ ᱠᱟᱛᱷᱟ ᱦᱩᱭ ᱠᱚᱜ, ᱟᱫᱚ ᱡᱷᱚᱛᱚ ᱦᱚᱲ ᱡᱟᱭᱜᱟ ᱨᱮᱛᱚ ᱟᱨ ᱵᱟᱵᱚᱱ ᱥᱚᱢᱟᱱᱟ᱾
ᱦᱮᱸ ᱦᱮᱸ ᱟᱫᱚ ᱚᱠᱚᱭ ᱪᱮ ᱠᱟᱱᱟᱭ ᱟᱫᱚ ᱪᱤᱠᱟᱹᱛᱮ ᱚᱦᱚᱢ ᱢᱚᱱᱮ ᱫᱚ ᱵᱟᱢ ᱵᱩᱡ ᱫᱟᱲᱮᱭᱟᱜ ᱛᱟᱭᱟ ᱥᱮ᱾ ᱢᱟᱱᱮ ᱩᱱᱤᱭᱟᱜ ᱡᱚᱫᱤ ᱡᱟᱹᱥᱛᱤ ᱟᱢᱟᱜ ᱠᱷᱚᱡ ᱡᱟᱦᱟᱱᱟᱜ ᱜᱮ ᱥᱚᱵᱡᱤ ᱡᱟᱸᱦᱱᱟᱜ ᱟᱢᱟᱜ ᱵᱟᱹᱲᱛᱤ ᱦᱩᱭᱮᱱᱟ ᱟᱫᱚ ᱩᱱᱤ ᱠᱟᱹᱴᱤᱡ ᱠᱷᱟᱨᱟᱯ ᱜᱮ ᱵᱩᱡᱟᱭ ᱪᱮᱫᱟ ᱤᱧᱟᱹᱜ ᱵᱟᱝ ᱦᱩᱭᱮᱱ ᱛᱤᱧᱟᱹ ᱩᱱᱟᱹᱜ ᱴᱟᱠᱟᱧ ᱠᱷᱚᱨᱚᱪ ᱠᱮᱫᱟ᱾
ᱠᱟᱹᱴᱤᱡ ᱢᱚᱱᱮ ᱨᱮ ᱦᱤᱝᱥᱟ. ᱡᱚᱱᱢᱚᱜᱼᱟ᱾ ᱢᱟᱱᱮ ᱟᱯᱱᱟᱨ ᱵᱟᱢ ᱚᱱᱠᱟ ᱵᱟᱢ ᱢᱚᱱᱮ ᱨᱮᱦᱚᱸ ᱟᱨ ᱩᱱᱤ ᱟᱡ ᱛᱚ ᱢᱚᱱᱮᱭᱟ ᱦᱮᱸ᱾
ᱦᱩᱸ ᱦᱩᱸ ᱦᱮᱸ ᱟᱫᱚ, ᱦᱩᱸ ᱟᱨ ᱱᱚᱛᱮ ᱫᱚ ᱡᱮᱢᱚᱱᱤᱧ ᱞᱟᱹᱭ ᱠᱮᱫᱟ ᱟᱞᱮ ᱫᱚ ᱦᱚᱲ ᱫᱤᱠᱩ ᱛᱚ ᱥᱟᱱᱟᱢ ᱢᱤᱫ ᱥᱟᱶ ᱛᱮᱜᱮ ᱢᱮᱱᱟᱜ ᱞᱮᱭᱟ, ᱛᱟᱦᱚᱞᱮ ᱟᱫᱚ ᱟᱵᱚ ᱦᱚᱲ ᱛᱚ ᱟᱨ ᱫᱤᱠᱩ ᱠᱷᱚᱱ ᱫᱚ ᱩᱱᱟᱹᱜ ᱢᱟᱨᱟᱝ ᱢᱟᱨᱟᱝ ᱪᱟᱹᱥᱤ ᱫᱚ ᱵᱟᱝ ᱠᱟᱱᱟ ᱵᱚᱱ ᱟᱨ ᱥᱮ ᱵᱮᱵᱥᱟ ᱦᱚᱸ ᱵᱟᱝ ᱛᱟᱦᱚᱞᱮ ᱡᱚᱠᱷᱚᱱ
ᱦᱩᱸ ᱦᱩᱸ
ᱠᱚᱨᱟᱣᱟ ᱩᱱᱠᱩᱣᱟᱜ ᱡᱩᱫᱤ ᱵᱷᱟᱜᱤ ᱱᱤᱝᱠᱟᱹᱱ ᱦᱚᱲ ᱫᱚ ᱪᱟᱞᱟᱣ ᱠᱟᱛᱮᱫ ᱡᱮ ᱪᱮᱫ ᱠᱚᱯᱮ ᱮᱢᱞᱟᱼᱟ, ᱥᱮ ᱡᱚᱠᱷᱚᱱᱮ ᱮᱢᱟ ᱩᱱᱦᱚᱢ ᱧᱮᱞ ᱠᱮᱫᱮᱭᱟ, ᱛᱟᱦᱞᱮ ᱚᱱᱠᱟ ᱵᱷᱟᱜᱤ ᱜᱮ ᱥᱟᱹᱜᱟᱹᱭ ᱫᱚ ᱢᱮᱱᱟᱜᱼᱟ ᱩᱱᱤ ᱦᱚᱸ ᱤᱧᱟᱹᱜ ᱠᱷᱮᱛ ᱨᱮ ᱡᱚᱠᱷᱚᱱ ᱡᱟᱸᱦᱟᱸᱭ ᱮᱴᱟᱜ ᱦᱚᱲ᱾ ᱤᱧᱟᱹᱜ ᱯᱟᱥ ᱠᱷᱮᱛ ᱯᱟᱥᱮᱨ ᱠᱷᱮᱛ ᱜᱮ ᱡᱩᱫᱤ ᱟᱭᱟᱜ ᱠᱷᱮᱛ ᱢᱮᱱᱟᱜᱼᱟ ᱛᱟᱞᱦᱮ ᱮᱴᱟᱜ ᱦᱚᱲ ᱡᱩᱫᱤ ᱦᱮᱡ ᱠᱟᱛᱮ ᱤᱧᱟᱹᱜ ᱠᱷᱚᱱᱮ ᱮ ᱛᱩᱞᱟᱹᱣ ᱤᱫᱤᱭᱟ ᱩᱱᱤ ᱦᱚᱸ ᱚ ᱦᱟᱸᱜ ᱠᱷᱟᱱ ᱤᱧᱮ ᱠᱷᱚᱡᱤᱧᱟ ᱡᱮ ᱱᱩᱭ ᱱᱚᱝᱠᱟᱭ ᱟᱢᱟᱜ ᱠᱷᱮᱛᱨᱮ ᱟᱬᱜᱚ ᱟᱠᱟᱱᱟ ᱚᱝᱠᱟᱭᱮᱫ ᱛᱟᱢᱟᱭ ᱾
ᱦᱳᱭ ᱦᱮᱸ ᱾
ᱟᱨ ᱾
ᱦᱚᱸ ᱡᱩᱫᱤᱧ ᱪᱟᱞᱟᱜᱼᱟ ᱟᱭᱟᱜ ᱪᱦᱟᱛ ᱨᱤᱧ ᱧᱮᱞᱮᱭᱟ ᱤᱧ ᱦᱩᱝᱞᱤ ᱛᱮᱢᱱᱤ ᱟᱵᱟᱨ ᱡᱟᱦᱟᱸᱭ ᱟᱥᱮ ᱯᱟᱥᱮ ᱢᱮᱱᱟᱜ ᱠᱚᱣᱟ ᱠᱷᱮᱛᱨᱮ ᱩᱱᱠᱩ ᱫᱚ ᱱᱤᱡᱮ ᱫᱚ ᱱᱤᱡᱮ ᱫᱚ ᱮᱠᱫᱚᱢ ᱢᱤᱫ ᱜᱮᱭᱟ ᱡᱮ ᱤᱧᱦᱚᱸ ᱟᱭᱟᱜ ᱠᱷᱮᱛᱨᱮ ᱡᱟᱦᱟᱱᱟᱜ ᱦᱩᱭ ᱤᱧ ᱦᱚᱧ ᱟᱹᱜᱩᱭ ᱛᱟᱭᱟ ᱟᱡ ᱦᱚᱸ ᱤᱧ ᱮ ᱤᱫᱤᱭᱟ ᱠᱤᱱᱛᱩ ᱚᱲᱟᱜ ᱡᱚᱢ ᱞᱮᱠᱟ ᱾ ᱚᱱᱟ ᱟᱠᱷᱨᱤᱧ ᱦᱟᱹᱵᱤᱡ ᱛᱚ ᱵᱟᱝ
ᱦᱳᱭ ᱦᱮᱸ ᱵᱟᱝ ᱵᱟᱝ ᱾
ᱟᱵᱚ ᱱᱚᱣᱟ ᱠᱚᱫᱚ ᱩᱱᱟᱹᱜ ᱟ ᱟᱫᱚ ᱚᱠᱚᱭ ᱵᱩᱡᱷᱟᱹᱣᱟ ᱡᱮ ᱩᱱᱤᱭᱟᱜ ᱵᱷᱟᱜ ᱦᱩᱭᱠᱟᱱᱟ ᱢᱮᱱᱛᱮ ᱟᱫᱚ ᱩᱱᱤ ᱫᱚ ᱵᱟᱝ ᱩᱱᱤ ᱠᱩᱲᱤᱭᱟᱜ ᱡᱮ ᱯᱚᱭᱥ ᱠᱚ ᱮᱢ ᱞᱮᱫᱟ ᱟᱨ ᱠᱚ ᱪᱟᱯᱟ ᱠᱚ ᱪᱮᱫ ᱮᱢ ᱞᱮᱫᱟ ᱚᱱᱟ ᱢᱟᱫᱽᱫᱚᱢ ᱦᱚᱸ ᱡᱤᱱᱤᱥ ᱵᱚᱱ ᱵᱩᱡᱷᱟᱹᱣᱟᱲᱮᱭᱟᱜ ᱠᱟᱱᱟ
ᱦᱳᱭ ᱦᱳᱭ ᱦᱩ ᱾ ᱚᱱᱟᱜᱮ ᱟᱨᱠᱤ ᱢᱟᱱᱮ ᱡᱷᱚᱛᱚ ᱡᱟᱭᱜᱟ ᱨᱮᱱ ᱛᱚ ᱵᱟᱠᱚ ᱥᱚᱢᱟᱱᱟ ᱛᱟᱦᱞᱮ ᱟᱯᱮ ᱫᱚ ᱪᱮᱫᱟᱹ ᱢᱟᱱᱮ ᱵᱩᱨᱩ ᱵᱩᱨᱩ ᱵᱩᱨᱩ ᱫᱤᱥᱚᱢ ᱥᱮᱱ ᱵᱤᱨ?
ᱟᱹᱰᱤ
ᱦᱮᱞᱳ ᱾ ᱦᱮᱞᱳ ᱾
ᱟᱞᱮ ᱫᱚ ᱵᱤᱞᱟᱹᱛ ᱫᱤᱥᱚᱢ ᱾ ᱟᱞᱮᱫᱚ ᱦᱮᱸ ᱟᱞᱮᱫᱚ ᱵᱮᱞᱟᱹᱛ ᱫᱤᱥᱚᱢ ᱠᱟᱱᱟ ᱦᱮᱞ
ᱦᱚ ᱟᱞᱮ ᱫᱚ ᱦᱮᱸ ᱦᱮᱸ ᱟᱧᱡᱚᱢ ᱫᱟᱞᱤᱧ ᱦᱳᱭ ᱦᱳᱭ ᱟᱞᱮ ᱫᱚ ᱵᱤᱨ ᱾
ᱟᱸᱡᱚᱢ ᱫᱟᱵᱤᱱ ᱟᱞᱮ ᱫᱚ ᱛᱟᱦᱞᱮ ᱚᱱᱛᱮ ᱫᱚ ᱪᱮᱫ ᱥᱚᱵᱡᱤ ᱠᱚ ᱦᱩᱭᱩᱜᱼᱟ ᱾
ᱥᱤᱡᱤᱱ ᱨᱮ ᱟᱨᱠᱤ ᱢᱟᱱᱮ ᱫᱷᱚᱨᱚᱱ ᱮ ᱾ ᱠᱟᱞᱞᱟ ᱠᱚ, ᱡᱷᱤᱸᱜᱟᱹ ᱠᱚ, ᱯᱚᱴᱚᱞ ᱠᱚ ᱾
ᱚ ᱥᱤᱡᱤᱱ ᱨᱮ ᱫᱚ ᱥᱟᱨᱟ ᱵᱚᱪᱷᱚᱨ ᱫᱚ ᱵᱟᱯᱮ ᱨᱚᱦᱚᱭ ᱜᱮᱭᱟ? ᱛᱟᱦᱞᱮ ᱟᱯᱮ ᱚ ᱛᱟᱦᱚᱞᱮ ᱟᱯᱮ ᱫᱚ ᱱᱚᱣᱟ ᱥᱮᱨᱢᱟ ᱡᱟᱹᱲᱤ ᱟᱸᱥᱜᱮ ᱪᱟᱹᱥ ᱫᱚ?
ᱦᱳᱭ ᱟᱨ ᱠᱮᱱᱮᱞ ᱠᱚᱠᱚ ᱟᱲᱟᱜ-ᱟ ᱾
ᱚ ᱠᱮᱱᱮᱞ ᱫᱟᱜ ᱦᱚᱸᱯᱮ ᱧᱟᱢ ᱜᱮᱭᱟ ᱛᱟᱦᱚᱞᱮ ᱾
ᱦᱳᱭ ᱾
ᱛᱟᱦᱚᱞᱮ ᱱᱤᱛᱳᱜ ᱫᱚ ᱟᱯᱮ ᱥᱮᱫ ᱫᱟᱭ ᱥᱮ ᱵᱟᱝ?
ᱛᱮᱦᱮᱸᱱ ᱱᱚᱜᱼᱚᱭ ᱡᱟᱹᱲᱤᱭᱮᱫ ᱛᱟᱦᱮᱸᱫ ᱛᱚ ᱱᱤᱛᱚᱜ ᱫᱚ ᱠᱟᱹᱴᱤᱡ ᱢᱟᱱᱮ ᱨᱤᱢᱤᱞ ᱨᱤᱢᱤᱞ ᱠᱟᱫᱟᱭ ᱾
ᱚ ᱾ ᱛᱟᱦᱚᱞᱮ ᱳᱫ
ᱨᱤᱢᱤᱞ ᱨᱤᱢᱤᱞ ᱠᱟᱫᱟᱭ ᱱᱟᱜ ᱠᱷᱟᱱ ᱟᱹᱭᱩᱵᱽ ᱥᱮᱫ ᱛᱮ ᱫᱟᱜᱽᱟᱭ ᱾ ᱦᱳᱭ, ᱯᱤᱴᱟᱹ ᱯᱷᱩᱴᱠᱟᱹ ᱠᱚᱫᱚ ᱡᱟᱹᱥᱛᱤ ᱜᱮ ᱠᱚ ᱚᱢᱚᱱᱚᱜ ᱠᱟᱱᱟ ᱾
ᱚ ᱾ ᱱᱤᱛᱚᱜ ᱱᱚᱣᱟ ᱯᱩᱴᱠᱟᱹ ᱤᱧ ᱯᱷᱮᱥᱵᱩᱠ ᱠᱚᱨᱮ ᱜᱤᱧ ᱧᱮᱞᱮᱫ ᱛᱟᱦᱮᱸᱫ ᱱᱚᱣᱟ ᱯᱩᱴᱼᱼ ᱪᱠᱟᱹᱨᱮ ᱵᱟᱡᱟᱨ ᱠᱚᱨᱮ ᱦᱚᱸᱠᱚ ᱟᱠᱷᱨᱤᱧ ᱮᱫ ᱠᱚᱣᱟ, ᱛᱟᱦᱚᱞᱮ ᱱᱚᱣᱟ ᱨᱮᱭᱟᱜ ᱵᱟᱡᱟᱨ ᱠᱚᱫᱚ ᱪᱮᱠᱟ ᱟᱯᱮ
ᱦᱮᱸ ᱫᱟᱢ ᱫᱚ ᱢᱟᱱᱮ ᱪᱮᱫᱠᱟ ᱦᱚᱸᱲ ᱡᱩᱫᱤ ᱵᱤᱥᱤ ᱠᱚ ᱟᱠᱷᱨᱤᱝ ᱠᱚᱣᱟ ᱠᱟᱹᱴᱤᱡ ᱫᱟᱢ ᱠᱚᱢᱚᱜ-ᱟ᱾ ᱡᱩᱫᱤ ᱢᱟᱱᱮ ᱠᱚᱢ ᱴᱟᱱ ᱜᱮᱭᱟ ᱠᱚ ᱵᱟᱡᱟᱨ ᱵᱟᱡᱟᱨ ᱴᱟᱱ ᱵᱳᱞᱛᱮ ᱢᱟᱱᱮ ᱠᱚᱢ ᱵᱟᱡᱟᱨ ᱨᱮᱠᱚ ᱧᱟᱢᱚᱜ ᱠᱟᱱᱟ ᱠᱚᱢ ᱠᱚ ᱤᱫᱤ ᱠᱚᱣᱟ᱾ ᱟᱠᱚ ᱦᱚᱲ ᱛᱟᱦᱚᱞᱮ ᱛᱟᱦᱚᱞᱮ ᱫᱟᱢ ᱡᱟᱹᱥᱛᱤᱜ-ᱟ᱾
ᱚ᱾ ᱛᱟᱦᱚᱞᱮ ᱚᱱᱟ ᱫᱚ ᱵᱮᱥ ᱵᱷᱟᱜᱮ ᱨᱚᱠᱚᱢ ᱜᱮ ᱦᱮᱸ ᱚᱱᱟ ᱛᱚ ᱵᱟᱲᱟᱭ ᱠᱟᱛᱷᱟ ᱜᱮ ᱡᱚᱠᱷᱚᱱ ᱜᱮ ᱦᱚᱸᱲ ᱰᱷᱮᱨᱚᱜ ᱩᱱ ᱫᱚ ᱫᱟᱢ ᱦᱚᱸ ᱰᱷᱮᱨᱚᱜ ᱜᱮᱭᱟ᱾ ᱟᱨ ᱡᱚᱠᱷᱚᱱ ᱡᱤᱱᱤᱥ ᱠᱚᱢᱚᱜ-ᱟ, ᱦᱚᱲ ᱤᱭᱟᱹ ᱰᱷᱮᱨᱚᱜ-ᱟ ᱩᱱᱫᱚ ᱫᱟᱢ ᱵᱟᱹᱲ ᱛᱤᱜ ᱜᱮᱭᱟ ᱟᱨ ᱩᱸ ᱦᱩᱸ ᱚᱱᱟ ᱫᱚ ᱵᱟᱲᱟᱭ ᱠᱟᱛᱷᱟ ᱜᱮ᱾ ᱟᱫᱚ ᱵᱟᱡᱟᱨ ᱠᱚᱫᱚ ᱛᱟᱦᱚᱞᱮ ᱛᱤᱱᱟᱹᱜ ᱥᱟᱹᱜᱤᱧ ᱥᱟᱹᱜᱤᱧ ᱤᱫᱤᱭᱟ?
ᱵᱟᱡᱟᱨ ᱨᱮᱫᱚ ᱟᱞᱮᱭᱟᱜ ᱫᱚ ᱚᱲᱟᱜ ᱠᱷᱚᱡ ᱦᱚᱸᱠᱚ ᱤᱫᱤ ᱛᱟᱞᱮᱭᱟ ᱟᱞᱮ ᱫᱚ ᱢᱟᱱᱮ ᱦᱤᱡᱩᱜ ᱟᱠᱚ ᱟᱨᱠᱤ᱾
ᱚ ᱟᱯᱮ ᱫᱚ ᱚ
ᱯᱟᱹᱭᱠᱟᱹᱨ ᱞᱮ ᱦᱤᱡᱩᱜ-ᱟ᱾ ᱯᱟᱹᱭᱠᱟᱹᱨ ᱠᱚ ᱦᱤᱡᱩᱜ-ᱟ ᱟᱨ ᱞᱮ ᱮᱢᱟ ᱠᱚᱣᱟ ᱚᱲᱟᱜ ᱨᱮᱜᱮ᱾ ᱢᱟᱱᱮ ᱱᱤᱡᱮ ᱛᱮᱦᱚᱸ ᱢᱟᱨᱠᱮᱴ ᱫᱚ ᱤᱫᱤ ᱜᱟᱱᱚᱜ-ᱟ ᱟᱫᱚ ᱢᱟᱱᱮ ᱱᱤᱡᱮ ᱱᱤᱡᱮ ᱛᱮᱦᱚᱸ ᱢᱟᱨᱠᱮᱴ ᱫᱚ ᱤᱫᱤ ᱜᱟᱱᱚᱜ-ᱟ, ᱟᱠᱚ ᱱᱚᱸᱰᱮ ᱠᱷᱚᱱᱚᱡ ᱠᱚ ᱤᱫᱤᱭᱟ ᱠᱟᱹᱴᱤᱡ ᱫᱚᱥ ᱠᱩᱲᱤ ᱴᱟᱠᱟ ᱫᱚᱥ ᱵᱤᱥ ᱴᱟᱠᱟ ᱦᱚᱭᱛᱚ ᱦᱩᱸ ᱡᱟ ᱛᱤ ᱟᱹᱠᱤᱨᱤᱧᱟ ᱦᱟᱸᱰᱮ ᱤᱫᱤ ᱠᱟᱛᱮ ᱟᱨ ᱱᱤᱭᱟᱹ ᱟᱯᱱᱟᱨ ᱡᱩᱫᱤᱢ ᱤᱫᱤᱭᱤᱭᱟ ᱛᱟᱦᱚᱞᱮ ᱚᱱᱟ ᱚᱱᱟ ᱵᱟᱸᱧᱪᱟᱜ ᱛᱟᱢᱟ, ᱢᱟᱱᱮ ᱯᱚᱭᱥᱟ ᱟᱨᱠᱤ᱾
ᱦᱩᱸ ᱦᱩᱸ᱾ ᱦᱮᱸ ᱟ ᱛᱟᱦᱚᱞᱮ ᱵᱤᱨ ᱠᱚᱨᱮ ᱦᱚᱸᱜ ᱵᱤᱨ ᱵᱤᱨ ᱠᱩᱸᱫᱽᱨᱤ ᱦᱮᱸ ᱯᱟᱹᱭᱠᱟᱹᱨ
ᱟ ᱯᱟᱹᱭᱠᱟᱹᱨ ᱫᱚ ᱟᱫᱚ ᱩᱱᱠᱩ ᱫᱚ ᱟᱫᱚ ᱦᱮᱸ ᱞᱟᱹᱭ ᱫᱟᱹᱞᱤᱧ ᱯᱟᱹᱭ ᱠᱟᱹᱨ ᱫᱚ ᱟᱫᱚ ᱦᱚᱸᱲ ᱴᱷᱮᱡ ᱛᱤᱱᱟᱹᱜ ᱠᱚᱢ ᱛᱮ ᱦᱟᱛᱟᱣ ᱫᱟᱲᱮᱭᱟᱜ-ᱟ ᱟᱭᱟᱜ ᱩᱱᱟᱹᱜ ᱯᱷᱟᱭᱫᱟ ᱛᱟᱭ ᱛᱚ᱾ ᱟᱢᱟᱜ ᱡᱩᱫᱤ ᱢᱟᱨᱠᱮᱴ ᱵᱷᱮᱞᱩ ᱵᱟᱢ ᱵᱟᱰᱟᱭ ᱠᱷᱟᱡ ᱦᱚᱸ-ᱚᱭ ᱟᱫᱚ ᱠᱟᱹᱴᱤᱡ ᱟᱢ ᱴᱩᱯᱤ ᱦᱚᱨᱚᱜ ᱟᱢ ᱜᱮᱭᱟᱭ ᱥᱮ᱾
ᱦᱩᱸ ᱦᱩᱸ᱾ ᱛᱟᱦᱚᱞᱮ ᱟᱯᱮ ᱚᱱᱛᱮ ᱫᱚ ᱵᱤᱨ ᱨᱮ ᱥᱩᱫᱩ ᱩᱫ ᱯᱷᱩᱴᱟᱹ ᱥᱮ ᱠᱩᱸᱫᱽᱨᱤ ᱠᱚᱦᱚᱸ ᱯᱮ ᱟᱹᱜᱩᱭ ᱜᱮᱭᱟ?
ᱦᱳᱭ ᱾
ᱵᱤᱨ ᱠᱩᱸᱫᱽᱨᱤ ᱟᱪ ᱥᱟᱥᱚᱞ ᱦᱮᱸ ᱛᱟᱦᱟᱞᱮ ᱥᱩᱫᱩ ᱯᱷᱩᱴᱠᱟᱹ ᱜᱮ ᱩᱫ ᱠᱚᱫᱚ ᱵᱟᱯᱮ ᱟᱠᱷᱨᱤᱧ ᱜᱮᱭᱟ?
ᱦᱮᱸ ᱳᱫ ᱮ ᱳᱫ ᱫᱚ ᱟᱨᱚ ᱦᱮᱸ ᱢᱟᱱᱮ ᱚᱱᱟ ᱫᱚ ᱚᱱᱟ ᱚᱨᱛᱚᱫ ᱳᱫ ᱡᱟᱦᱟᱸ ᱠᱚ ᱞᱟᱹᱭᱟ ᱚᱱᱟ ᱫᱚ ᱱᱚᱣᱟ ᱴᱟᱭᱤᱢ ᱨᱮᱫᱚ ᱵᱟᱝ ᱚᱚᱱᱚᱜ-ᱟ᱾
ᱚᱱᱟ ᱫᱚ ᱮᱴᱟᱜ ᱴᱟᱭᱤᱢ ᱨᱮ ᱮᱢᱚᱱᱚᱜ-ᱟ ᱚᱱᱟ ᱚᱱᱟ ᱫᱚ ᱟᱨᱦᱚᱸ ᱠᱟᱹᱴᱤᱡ ᱠᱤᱢᱛᱤ ᱧᱚᱜ ᱜᱮᱭᱟ ᱦᱚ ᱚᱱᱟ ᱫᱚ ᱠᱟᱹᱴᱤᱡ ᱠᱤᱢᱛᱤ ᱧᱚᱜ ᱜᱮᱭᱟ ᱚᱱᱟ ᱫᱚ᱾ ᱮ ᱱᱮᱛᱟᱨ ᱫᱚ ᱛᱚᱨᱢᱟᱞ ᱳᱫᱚ ᱠᱚ ᱮᱢᱚᱱᱚᱜ ᱠᱟᱱᱟ᱾ ᱚᱱᱟ ᱠᱚᱫᱚ ᱟᱠᱷᱨᱤᱧ ᱫᱚ ᱟᱠᱷᱨᱤᱧ ᱜᱟᱱᱚᱜ-ᱟ ᱠᱤᱱᱛᱩ ᱟᱫᱚ ᱵᱟᱠᱚ ᱦᱟᱛᱟᱣᱟ ᱥᱮᱨᱚᱠᱚᱢ ᱵᱷᱮᱞᱩ ᱵᱟᱱᱩᱜ-ᱟ᱾
ᱚ᱾ ᱛᱟᱦᱞᱮ ᱟᱯᱮ ᱠᱷᱚᱱᱟᱜ ᱫᱚ ᱱᱚᱣᱟ ᱤᱭᱟᱹ ᱫᱚ ᱛᱳᱢᱟᱨ ᱵᱟᱡᱟᱨ ᱠᱚᱫᱚ ᱥᱟᱦᱟᱨ ᱠᱚᱫᱚ ᱟᱹᱰᱤ ᱥᱟᱺᱜᱤᱧ ᱧᱚᱜ ᱜᱮᱛᱟᱯᱮᱭᱟ
ᱵᱟᱝ ᱯᱟᱸᱪᱡᱟ ᱫᱚᱥ ᱠᱤᱞᱳᱢᱤᱴᱟᱨ ᱯᱟᱸᱪ ᱫᱚᱥ ᱠᱤᱞᱳᱢᱤᱴᱟᱨ
ᱸ ᱚᱻ
ᱚᱱᱟ ᱦᱟᱭ ᱨᱳᱰ ᱛᱮ ᱛᱚ
ᱦᱮᱸ ᱦᱮᱸ
ᱥᱟᱭᱠᱮᱞ ᱛᱮᱦᱚᱸ ᱜᱟᱱᱚᱜᱼᱟ ᱵᱟᱭᱤᱠ ᱛᱮᱦᱚᱸ ᱜᱟᱱᱚᱜ
ᱟᱨ ᱤᱭᱟᱹ ᱵᱟᱥ ᱠᱚ ᱵᱟᱹᱱᱩᱜᱼᱟ
ᱵᱟᱥ ᱫᱚ ᱵᱟᱠᱚ ᱟᱲᱟᱜᱟ ᱞᱟᱹᱭᱤᱱ ᱜᱟᱹᱲᱤ ᱠᱚᱠᱚ ᱟᱲᱟᱜᱟ ᱟᱫᱚ ᱞᱟᱹᱭᱤᱱ ᱜᱟᱹᱲᱤ ᱠᱚ ᱪᱟᱞᱟᱜᱼᱟ ᱟᱨᱠᱤ
ᱚᱻ
ᱵᱟᱥ ᱦᱚᱸ ᱪᱟᱞᱟᱜᱼᱟ ᱢᱤᱫᱴᱟᱝ ᱵᱟ ᱵᱟᱨᱭᱟ ᱪᱟᱞᱟᱜᱼᱟ ᱵᱟᱥ ᱦᱚ
ᱦᱮᱞᱳ
ᱢᱟᱱᱮ ᱦᱮᱸ ᱞᱟᱹᱭ ᱛᱟᱦᱚᱞᱮ ᱦᱤᱥᱟᱹᱵ ᱥᱩᱢᱩᱱ ᱜᱮ ᱚᱱᱛᱮ ᱫᱚ ᱜᱟᱹᱰᱤ ᱜᱷᱚᱲᱟ ᱫᱚ
ᱦᱳ ᱦᱮᱸ
ᱟᱨ ᱛᱟᱦᱚᱞᱮ ᱱᱚᱣᱟ ᱡᱮ ᱦᱚᱜᱼᱚᱭ ᱫᱟᱜ ᱠᱚ ᱱᱤᱭᱮ
ᱦᱮᱸ
ᱢᱚᱱᱮ ᱛᱟᱞᱦᱮ ᱦᱚᱸᱜᱼᱚᱭ ᱚᱱᱛᱮᱱ ᱠᱚ ᱛᱟᱦᱮᱞᱮ ᱦᱚᱸᱜᱼᱚᱭ ᱯᱟᱹᱴᱷᱣᱟᱹ ᱠᱚ ᱡᱟᱦᱟᱸᱛᱤᱱᱟᱹᱜ ᱢᱮᱱᱟᱜ ᱚᱱᱛᱮᱱᱟᱜ ᱯᱚᱨᱤᱵᱮᱥ ᱫᱚ ᱪᱮᱫᱠᱟ ᱯᱟᱹᱴᱷᱩᱣᱟᱹ ᱠᱚ ᱞᱟᱹᱜᱤᱫ ᱫᱚ ᱯᱟᱲᱦᱟᱣ ᱨᱮᱭᱟᱜ ᱤᱭᱟᱹ ᱨᱮᱭᱟᱜ